ᱡᱚᱦᱟᱨ ᱜᱮ,
ᱦᱮᱸ ᱡᱚᱦᱟᱨ ᱜᱮ ᱪᱮᱫ ᱵᱤᱱ ᱪᱤᱠᱟᱹᱭᱫᱟ
ᱪᱮᱫ ᱦᱚᱸ ᱵᱟᱝ ᱱᱤᱛᱚᱜ ᱦᱚᱸᱜ-ᱚᱭ ᱪᱷᱟᱸᱫᱽ ᱠᱚᱨᱮ ᱦᱚᱭ ᱠᱚ ᱡᱚᱢ ᱦᱩᱭᱩᱜ ᱠᱟᱱᱟ
ᱟᱪᱪᱷᱟ ᱟᱪᱪᱷᱟ ᱵᱟᱭ ᱫᱟᱜ-ᱟ ᱚᱱᱛᱮ ᱫᱚᱼᱼ
ᱵᱟᱝ ᱵᱟᱭ ᱫᱟᱜ ᱮᱫᱟ ᱱᱤᱛᱚᱜ ᱫᱚ ᱮᱢᱱᱤ ᱨᱮᱫᱚ ᱥᱮᱨᱢᱟ ᱥᱟᱨᱟ ᱫᱤᱱᱮ ᱡᱟᱹᱲᱤᱭ ᱮᱫᱟ ᱤᱧ ᱫᱚ ᱱᱤᱛᱚᱜ ᱫᱚᱭ ᱯᱷᱟᱠ ᱟᱠᱟᱫᱟ ᱤᱯᱤᱞ ᱦᱚᱸᱠᱚ ᱧᱮᱞ ᱧᱟᱢᱚᱜ ᱠᱟᱱᱟ
ᱟᱪᱪᱷᱟ ᱱᱟᱯᱟᱭ ᱜᱮᱭᱟ ᱵᱤᱱ
ᱦᱮᱸ ᱱᱟᱯᱟᱭ ᱜᱮᱭᱟ ᱞᱤᱧ ᱟᱹᱵᱤᱱ ᱫᱚᱼᱼ
ᱦᱮᱸ ᱟᱹᱞᱤᱧ ᱦᱚᱸ ᱱᱟᱯᱟᱭ ᱜᱮᱼᱼ ᱟᱸᱡᱚᱢᱚᱜ ᱠᱟᱱᱟ
ᱦᱮᱸ ᱟᱵᱤᱱ ᱫᱚ ᱪᱮᱫ ᱠᱚᱵᱤᱱ ᱦᱤᱥᱟᱹᱭ ᱮᱫᱟ ᱱᱤᱛᱚᱜ ᱫᱚᱼᱼ
ᱪᱤᱠᱟᱹ ᱦᱚᱸ ᱵᱟᱝ ᱟᱹᱞᱤᱧ ᱫᱚ ᱟᱫᱚ ᱚᱱᱠᱟ ᱫᱚ ᱪᱮᱫ ᱦᱚᱸ ᱵᱟᱝ ᱟᱹᱵᱤᱱ ᱫᱚ
ᱟᱹᱞᱤᱧ ᱦᱚᱸ ᱪᱮᱫ ᱦᱚᱸ ᱵᱟᱝ
ᱚ ᱯᱟᱲᱦᱟᱣ ᱠᱚᱫᱚ ᱛᱤᱱᱟᱹᱜ ᱥᱟᱺᱜᱤᱧᱼᱼ
ᱚ ᱠᱚᱞᱮᱡᱽ ᱠᱚᱢᱯᱞᱤᱴᱼᱼ
ᱟᱪᱪᱷᱟ ᱟᱪᱪᱷᱟ ᱵᱷᱟᱹᱜᱤ ᱜᱮ
ᱥᱮᱫ ᱫᱚ ᱛᱟᱦᱞᱮ ᱫᱟᱜ ᱮᱫᱟ ᱥᱮ ᱵᱟᱝ
ᱵᱟ ᱫᱟᱜ ᱛᱚ ᱫᱟᱜ ᱫᱚ ᱢᱟᱡᱷᱮ ᱢᱚᱫᱽᱷᱮ ᱫᱟᱜ ᱜᱚᱫ ᱠᱟᱜ ᱠᱟᱱᱟ ᱟᱨ ᱵᱚᱱᱫᱚ ᱮᱫᱟ ᱚᱱᱮ ᱚᱝᱠᱟ ᱡᱮ ᱫᱚᱢᱮ ᱫᱟᱜ ᱫᱚ ᱚᱱᱠᱟ ᱦᱚᱸᱼᱟ
ᱚ ᱛᱟᱦᱚᱞᱮ ᱟᱯᱮ ᱫᱚ ᱚᱠᱟ ᱨᱮᱯᱮ ᱛᱟᱦᱮᱱᱟ ᱟᱛᱳ ᱨᱮ ᱥᱮ ᱵᱟᱡᱟᱨ ᱨᱮᱼᱼ
ᱟᱨ ᱱᱤᱛᱚᱜ ᱫᱚ ᱟᱛᱳ ᱨᱮᱜᱮ ᱢᱮᱱᱟᱜ ᱟᱠᱟᱫᱤᱧᱟ ᱵᱟᱠᱷᱟᱱ ᱫᱚ ᱤᱧᱦᱚᱸ ᱵᱟᱦᱨᱮ ᱨᱮᱜᱮᱧ ᱛᱟᱦᱮᱱ ᱛᱟᱦᱮᱱᱟ
ᱚ ᱛᱟᱦᱚᱞᱮ ᱟᱹᱛᱩ ᱥᱮᱱ ᱫᱚ ᱛᱚ ᱨᱚᱦᱚᱭ ᱠᱚᱫᱚ ᱦᱩᱭᱮᱱ ᱛᱟᱯᱮᱭᱟ
ᱵᱟᱝ ᱵᱟᱝ ᱫᱟᱜ ᱚᱱᱠᱟ ᱵᱟᱹᱱᱩᱜ ᱠᱟᱜᱼᱟ ᱟᱨ ᱛᱚᱞᱟ ᱦᱚᱸ ᱟᱣᱨᱤ ᱦᱟᱨᱟᱜᱼᱟ ᱛᱮ ᱨᱚᱦᱚᱭ ᱠᱚᱫᱚ ᱛᱟᱭᱚᱢ ᱧᱚᱜ ᱜᱮᱭᱟ ᱟᱯᱮ ᱥᱮᱫ ᱫᱚ ᱨᱚᱦᱚᱭ ᱠᱚᱫᱚ ᱛᱤᱱᱟᱹᱜ ᱥᱟᱺᱜᱤᱧ ᱠᱮᱫᱟ ᱯᱮ
ᱫᱚ ᱜᱷᱩᱴᱩ ᱦᱩᱲᱩ ᱠᱚᱫᱚ ᱦᱚᱸᱜ ᱚᱭ ᱨᱚᱦᱚᱭ ᱠᱚ ᱥᱩᱨᱩ ᱟᱠᱟᱫᱟ ᱛᱚᱞᱟ ᱠᱚ ᱦᱩᱭ ᱟᱠᱟᱱᱟ ᱵᱟᱹᱫᱽ ᱨᱮᱱ ᱫᱚ ᱟᱫᱚ ᱦᱚᱸᱜᱼᱚᱭ ᱦᱩᱭᱩᱜ ᱠᱟᱱᱟ ᱫᱷᱤᱨᱮ ᱫᱷᱤᱨᱮ ᱦᱩᱭᱩᱜᱼᱟ
ᱟᱪᱪᱷᱟ ᱟᱪᱪᱷᱟ ᱵᱷᱟᱜᱮᱼᱼ ᱛᱟᱦᱞᱮ ᱟᱹᱵᱤᱱ ᱫᱚ ᱚᱠᱟ ᱨᱮ ᱟᱹᱛᱩ ᱨᱮ ᱢᱮᱱᱟᱜ ᱵᱤᱱᱟ ᱥᱮ ᱚᱱᱠᱟ ᱵᱟᱦᱨᱮ ᱨᱮ
ᱟᱹᱛᱩ ᱨᱮ ᱜᱮᱼᱼ
ᱟᱨ ᱛᱟᱦᱚᱞᱮ ᱟᱯᱮ ᱥᱮᱫ
ᱤ ᱟᱯᱮ ᱥᱮᱫ ᱫᱚ ᱛᱟᱦᱚᱞᱮ ᱪᱮᱫ ᱞᱮᱠᱟ ᱫᱤᱥᱚᱢᱼᱼ ᱱᱚᱣᱟ ᱵᱤᱞᱟᱹᱛ ᱜᱮᱭᱟ ᱵᱤᱨ ᱜᱮᱭᱟ ᱥᱮ ᱵᱩᱨᱩ ᱠᱚ ᱢᱮᱱᱟᱜᱼᱟ
ᱟᱞᱮ ᱥᱮᱫ ᱫᱚ ᱵᱩᱨᱩ ᱠᱚᱫᱚ ᱦᱟᱸᱜ ᱚᱱᱠᱟ ᱫᱚ ᱵᱟᱹᱱᱩᱜᱼᱟ ᱛᱚᱵᱮ ᱵᱤᱨ ᱫᱚ ᱫᱚᱢᱮ ᱢᱮᱱᱟᱜᱼᱟ
ᱟᱨ,
ᱟᱨ ᱟᱯᱮ ᱥᱮᱫ ᱫᱚ?
ᱟᱞᱮ ᱫᱚ ᱱᱚᱣᱟ ᱫᱚ ᱵᱤᱞᱟᱹᱛ ᱜᱮ ᱾
ᱦᱮᱸ,
ᱱᱚᱛᱮ ᱫᱚ ᱥᱮᱨᱚᱠᱚᱢ ᱫᱤᱠ ᱫᱚ ᱵᱟᱹᱱᱩᱜᱼᱟ, ᱡᱩᱫᱤ ᱢᱮᱱᱟᱜ ᱠᱷᱟᱱ ᱚᱱᱟ ᱯᱚᱴᱟᱥ ᱵᱟᱜᱟᱱ ᱢᱤᱫᱴᱟᱝ ᱢᱟᱨᱭᱟ ᱢᱮᱱᱟᱜᱼᱟ, ᱚᱱᱟ ᱦᱚᱸ ᱠᱟᱹᱴᱤᱡ ᱢᱟᱨᱟᱝ
ᱵᱷᱟᱜᱮ ᱜᱮ, ᱟᱨ ᱛᱟᱦᱞᱮ ᱪᱮᱫ ᱠᱚ ᱞᱟᱹᱭᱟ ᱟᱯᱮ ᱚᱱᱛᱮ ᱫᱚ ᱯᱚᱨᱚᱵᱽ ᱠᱚᱫᱚ ᱪᱮᱫ ᱯᱚᱨᱚᱵᱽ ᱠᱚ ᱦᱩᱭᱩᱜ ᱜᱮᱭᱟ?
ᱯᱚᱨᱚᱵᱽ ᱠᱚ ᱡᱷᱚᱛᱚ ᱨᱚᱠᱚᱢ ᱜᱮ᱾ ᱩᱱᱟᱹᱜ ᱥᱩᱨ ᱠᱚᱨᱮ ᱫᱚ ᱥᱮᱨᱚᱠᱚᱢ ᱫᱚ ᱵᱟᱝ ᱦᱳᱭᱳᱜᱼᱟ᱾ ᱠᱟᱹᱴᱤᱡ ᱪᱟᱞᱟᱜ ᱦᱩᱭᱩᱜᱼᱟ, ᱱᱚᱜᱼᱚᱭ ᱯᱟᱴᱟᱵᱤᱸᱫᱟᱹ ᱯᱮ ᱟᱸᱡᱚᱢᱟᱠᱟᱜ ᱜᱮᱭᱟ?
ᱦᱮᱸ, ᱯᱟᱛᱟ ᱵᱤᱰᱟᱹ ᱟᱸᱡᱚᱢ ᱦᱩᱭ ᱠᱟᱱᱟ᱾
ᱦᱮᱸ ᱚᱱᱟᱜᱮ ᱱᱤᱛᱚᱜ ᱫᱚ ᱥᱩᱨ ᱫᱚ ᱞᱟᱹᱭ ᱜᱟᱱᱚᱜᱼᱟ ᱾
ᱟᱪᱪᱷᱟ ᱟᱪᱪᱷᱟ ᱵᱷᱟᱜᱤ ᱜᱮ᱾ ᱟᱨ ᱛᱟᱦᱚᱞᱮ ᱠᱟᱹᱢᱤ ᱵᱟᱲᱟ ᱠᱚᱫᱚ ᱪᱮᱫ ᱦᱩᱭᱩᱜ ᱠᱟᱱᱟ? ᱚᱲᱟᱜ ᱨᱮᱱ ᱦᱚᱲ ᱠᱚᱫᱚ
ᱪᱮᱫ ᱦᱚᱸ ᱱᱤᱛᱚᱜ ᱫᱚ ᱠᱟᱹᱢᱤ ᱵᱚᱞᱛᱮ ᱫᱚ ᱱᱤᱛ ᱫᱚ ᱱᱚᱜᱼᱚᱭ ᱱᱚᱣᱟ ᱦᱩᱲᱩ ᱨᱚᱦᱚᱭ᱾ ᱚ ᱠᱚᱜᱮ ᱠᱟᱹᱢᱤ ᱫᱚ ᱦᱩᱭᱩᱜ ᱠᱟᱱᱟ, ᱚᱱᱟ ᱫᱚ ᱟᱫᱚ ᱪᱮᱫ ᱦᱚᱸ ᱥᱮᱨᱚᱠᱚᱢ ᱠᱟᱹᱢᱤ ᱫᱚ ᱵᱟᱹᱱᱩᱜᱼᱟ ᱱᱤᱛᱚᱜ ᱫᱚ ᱾
ᱟᱪᱪᱷᱟ ᱵᱷᱟᱜᱮ ᱜᱮ ᱾
ᱟᱯᱮ ᱫᱚ ᱪᱮᱫ ᱠᱚᱯᱮ ᱠᱟᱹᱢᱤ ᱵᱟᱲᱟᱭ ᱫᱟ?
ᱠᱟᱹᱢᱤ ᱫᱚ ᱟᱯᱟᱛᱚᱛᱚ ᱱᱤᱛᱚᱜ ᱫᱚ ᱠᱷᱮᱛ ᱠᱚ ᱠᱷ ᱠᱷᱚᱛ ᱠᱚ ᱪᱷᱩᱲᱤᱭᱟ ᱟᱠᱟᱫ ᱨᱚᱦᱚᱭ ᱫᱤᱱ, ᱥᱮᱴᱮᱨᱚᱜ ᱠᱟᱱᱟ ᱛᱚ, ᱫᱟᱜ ᱞᱮᱠᱷᱟᱱ ᱜᱮ ᱦᱟᱸᱜ ᱠᱚ ᱥᱤ ᱦᱚᱪᱚᱭᱟ, ᱦᱳᱭ ᱾
ᱚᱻ
ᱦᱮᱸ, ᱟᱨ ᱛᱟᱞᱦᱮ ᱞᱟᱹᱭ ᱵᱤᱱ
ᱛᱟᱦᱚᱞᱮ ᱟᱯᱮ ᱦᱚᱸᱜ ᱚᱭ ᱵᱤᱨ ᱠᱚ ᱡᱟᱦᱟᱸ ᱢᱮᱱᱟᱜᱼᱟ, ᱚᱱᱛᱮ ᱫᱚ ᱛᱟᱦᱚᱞᱮ ᱩᱫ, ᱯᱩᱴᱠᱟᱹ ᱠᱚᱫᱚ ᱱᱤᱛᱚᱜ ᱫᱚ
ᱦᱩᱸ ᱵᱟᱝ ᱚᱢᱚᱱᱚᱜ ᱚᱢᱚᱱᱚᱜ ᱠᱟᱱᱟ ᱠᱚ, ᱫᱟᱜ ᱫᱚ ᱚᱱᱠᱟ ᱦᱩᱭᱩᱜ ᱠᱟᱱᱟ᱾ ᱛᱚ ᱡᱟᱦᱟᱸ ᱫᱟᱜ ᱫᱚᱨᱠᱟᱨ ᱚᱱᱟ ᱪᱟᱥ ᱞᱟᱹᱜᱤᱫ ᱚᱱᱟ ᱫᱚ ᱵᱟᱝ ᱦᱩᱭᱩᱜ ᱠᱟᱱᱟ ᱟᱨ ᱱᱚᱣᱟ ᱫᱟᱜ ᱛᱮ ᱫᱚ ᱾ ᱫᱟ ᱟᱨᱟᱢ ᱥᱮ ᱦᱮᱡ ᱠᱟᱱᱟ, ᱦᱟᱞᱟᱝ ᱟᱜᱩᱭᱮᱜ ᱜᱮᱭᱟ ᱠᱚ ᱦᱚᱲ ᱠᱚ ᱩᱫ, ᱯᱷᱩᱴᱠᱟᱹ ᱠᱚ ᱾
ᱟᱨ,
ᱦᱩᱸ, ᱟᱯᱮᱥᱮᱜ ᱫᱚ ᱵᱟᱝ ᱧᱟᱢᱚᱜ ᱜᱮᱭᱟ ᱛᱟᱦᱚᱞᱮ᱾ ᱟᱯᱮᱫᱚ ᱮ ᱚᱠᱟ ᱨᱮᱯᱮ? ᱤᱭᱟᱹ ᱜᱮᱭᱟ ᱧᱟᱢ ᱜᱮᱭᱟ ᱚᱱᱟ ᱠᱚ ᱾
ᱵᱟᱡᱟᱨ, ᱵᱟᱡᱟᱨ ᱨᱮ ᱧᱟᱢᱚᱜ ᱜᱮᱭᱟ ᱾
ᱦᱮᱸ,
ᱟᱨ ᱵᱟᱠᱷᱟᱱ ᱦᱚᱸᱜᱼᱚᱭ ᱯᱮᱲᱟ ᱠᱚ ᱢᱮᱱᱟᱜ ᱠᱚᱣᱟ ᱵᱤᱞᱮᱜ ᱡᱟᱦᱟᱸᱭ ᱵᱤᱨ ᱫᱤᱥᱚᱢ ᱥᱮᱜ ᱢᱮᱱᱟᱜ ᱠᱚᱣᱟ, ᱩᱝᱠᱩ ᱠᱚ ᱟᱹᱜᱩ ᱫᱚᱠᱚ ᱟᱹᱜᱩᱣᱟᱞᱮ ᱜᱮᱭᱟ ᱵᱟᱝ ᱫᱚ ᱵᱟᱝ ᱾ ᱟᱨ ᱱᱤᱡᱮ ᱪᱟᱞᱟᱣ ᱞᱮᱱᱠᱷᱟᱱ ᱦᱚᱸ ᱟᱹᱜᱩ ᱫᱚ ᱦᱳᱭᱳᱜ ᱜᱮᱭᱟ᱾ ᱟᱫᱚ ᱥᱮᱨᱚᱠᱚᱢ ᱥᱚᱢᱚᱭ ᱠᱟᱛᱮᱜ ᱱᱤᱛᱚᱜ ᱪᱟᱥ ᱠᱟᱹᱢᱤᱢ ᱠᱚᱨᱟᱣᱟ ᱥᱮᱢ ᱪᱟᱞᱟᱜᱼᱟ, ᱚᱱᱟ ᱦᱚᱛᱮᱜ ᱛᱮ ᱵᱟᱝ ᱜᱮᱞᱮ ᱪᱟᱞᱟᱜ ᱠᱟᱱ ᱜᱮᱭᱟ ᱾
ᱟᱪᱪᱷᱟ ᱟᱪᱪᱷᱟ, ᱵᱷᱟᱜᱮ ᱜᱮ᱾
ᱛᱟᱦᱞᱮ ᱟᱯᱮ ᱚᱱᱛᱮ ᱫᱚ ᱪᱮᱫ ᱛᱮᱯᱮ ᱥᱤ ᱦᱚᱪᱚᱭᱟ? ᱱᱚᱣᱟ ᱤᱭᱟᱹ ᱛᱟᱦᱚᱞᱮ ᱱᱚᱣᱟ ᱡᱟᱦᱟᱸ ᱴᱨᱟᱠᱴᱟᱨ ᱠᱚᱛᱮ ᱥᱮ ᱱᱟᱦᱮᱞ ᱛᱮᱜᱮ
ᱟᱞᱮ ᱥᱮᱫ ᱫᱚ ᱚᱱᱟ ᱵᱟᱱᱟᱨ ᱨᱮᱜᱮ ᱱᱟᱦᱮᱞ ᱛᱮᱦᱚᱸ ᱠᱩ ᱥᱤᱭᱟᱜᱼᱟ ᱟᱨ ᱴᱮᱠᱴᱟᱨ ᱛᱮᱦᱚᱸ ᱟᱫᱚ ᱡᱟᱦᱟᱸᱭ ᱡᱟᱦᱟᱸ ᱞᱮᱠᱟ ᱫᱟᱲᱮᱭᱟᱜ ᱠᱟᱱᱟᱭ ᱾ ᱡᱟᱦᱟᱸᱭᱟᱜ ᱦᱳᱭᱛᱳ ᱵᱮᱥᱤ ᱠᱷᱮᱛ ᱠᱚ ᱵᱟᱹᱱᱩᱜ ᱛᱟᱭᱟ ᱩᱱᱤ ᱫᱚ ᱟᱫᱚ ᱱᱟᱦᱮᱞ ᱛᱮᱜᱮ ᱥᱤᱭᱮᱫᱟᱹᱭ ᱾
ᱦᱩᱸ
ᱟᱫᱚ ᱱᱤᱛᱚᱜ ᱫᱚ ᱵᱮᱥᱤ ᱫᱚ ᱠᱤᱱᱛᱩ ᱧᱮᱞᱚᱜᱚᱜ ᱠᱟᱱᱟ ᱴᱨᱟᱠᱴᱟᱨ ᱛᱮᱜᱮ ᱠᱚ ᱥᱤ ᱦᱚᱪᱚᱭ ᱮᱫᱟ ᱾
ᱦᱮᱸ ᱦᱮᱸ ᱛᱟᱦᱚᱞᱮ ᱱᱚᱣᱟ ᱩᱯᱚᱠᱟᱨᱤᱛᱟ ᱫᱚ ᱪᱮᱜ ᱠᱚᱵᱚᱱ ᱧᱟᱢ ᱮᱫᱟ ᱴᱟᱠᱴᱟᱨ ᱛᱮ ᱥᱤᱨᱤᱭᱟᱜ ᱥᱮ ᱱᱟᱦᱮᱞ ᱛᱮ ᱥᱤᱨᱤᱭᱟᱜ ᱚᱠᱚᱴᱟᱜ? ᱚᱠᱟᱴᱟᱜ ᱵᱷᱟᱜᱮ ᱵᱚᱱ ᱢᱮᱱᱮᱫᱟ
ᱚᱱᱟᱴᱟᱜ ᱴᱷᱤᱠ ᱥᱟᱺᱦᱤᱡ ᱫᱚ ᱵᱟᱹᱞᱤᱧ ᱞᱟᱹᱭ ᱫᱟᱲᱮᱭᱟ ᱵᱮᱱᱟ ᱡᱮ ᱚᱠᱟᱴᱟᱜ ᱩᱯᱚᱠᱟᱨ ᱟᱫᱚ ᱱᱤᱛᱚᱜ ᱫᱚ ᱢᱟᱹᱱᱢᱤ ᱪᱮᱜ ᱠᱚ ᱠᱷᱚᱡᱚᱜ ᱠᱟᱱᱟ ᱢᱟᱱᱮ ᱡᱟᱦᱟ ᱡᱟᱦᱟᱱᱟᱜ ᱠᱟᱹᱢᱤ ᱜᱮ ᱛᱟᱲᱟᱛᱟᱲᱤ ᱦᱩᱭᱩᱜ ᱢᱟ ᱟᱨᱠᱤ ᱾ ᱦᱮᱸᱥᱮ ᱵᱟᱝ,
ᱦᱩᱸ ᱦᱮᱸ
ᱟᱫᱚ ᱟᱵᱤᱱ ᱡᱩᱫᱤ ᱵᱮᱱ ᱵᱟᱰᱟᱭ ᱠᱷᱟᱱ ᱞᱟᱹᱭ ᱵᱮᱱ ᱡᱩᱫᱤ ᱵᱷᱟᱜᱮ ᱵᱟᱹᱲᱤᱡ ᱱᱚᱣᱟ ᱢᱚᱫᱽᱫᱷᱮ ᱨᱮ ᱛᱚ ᱛᱟᱦᱮᱱ ᱜᱮᱭᱟ ᱥᱮ ᱵᱟᱝ?
ᱛᱟᱦᱚᱞᱮ ᱦᱚᱜᱼᱚᱭ ᱱᱤᱛᱚᱜ ᱡᱮ ᱴᱟᱠᱴᱟᱨ ᱠᱚᱛᱮ ᱤᱭᱟᱹ ᱦᱩᱭᱩᱜ ᱠᱟᱱᱟ ᱛᱟᱦᱚᱞᱮ ᱦᱚᱜᱼᱚᱭ ᱡᱮ ᱦᱳᱲᱳ ᱠᱚᱵᱚᱱ ᱨᱚᱦᱚᱭ ᱫᱟ, ᱥᱤᱭᱮᱫᱟ ᱵᱚᱱ ᱚᱱᱟ ᱠᱚᱫᱚ ᱱᱤᱛᱚᱜ ᱫᱚ ᱦᱚᱜᱼᱚᱭ ᱨᱟᱥᱟᱭᱚᱱᱤᱠ ᱥᱟᱨ ᱠᱚᱜᱮ ᱵᱤᱥᱤ ᱮᱢ ᱜᱮ ᱦᱩᱭᱩᱜ ᱠᱟᱱᱟ ᱾ ᱛᱚ ᱡᱮᱢᱚᱱ ᱡᱷᱚᱛᱚ ᱦᱚᱲ ᱰᱟᱝᱨᱟ ᱱᱟᱦᱮᱞ ᱛᱮᱜᱮ ᱥᱮ ᱠᱟᱰᱟ ᱱᱟᱦᱮᱞ ᱛᱮᱜᱮ ᱠᱚ ᱠᱚᱨᱟᱣ ᱛᱟᱦᱮᱸᱜ, ᱛᱟᱦᱚᱞᱮ ᱩᱱ ᱫᱚ ᱦᱚᱸᱱᱟ ᱜᱩᱨᱤᱡ ᱥᱟᱨ ᱪᱟᱯᱟᱱ ᱜᱮ ᱵᱤᱥᱤ, ᱱᱮᱛᱟᱨ ᱠᱚ ᱠᱷᱚᱱᱟᱜ ᱫᱚ ᱜᱩᱨᱤᱡ ᱫᱚ ᱩᱯᱠᱟᱨᱟ ᱫᱚ ᱵᱤᱥᱤ ᱦᱩᱸ
ᱟᱫᱚ ᱱᱚᱣᱟ ᱡᱟᱦᱟᱸ ᱥᱟᱨ ᱠᱚ ᱮᱢᱟᱜ ᱠᱟᱱᱟ ᱨᱟᱥᱟᱭᱱᱤᱠ ᱱᱚᱣᱟ ᱛᱮᱫᱚ ᱟᱹᱰᱤᱜᱮ ᱠᱷᱚᱛᱤ ᱦᱚᱸ ᱠᱟᱨᱚᱱ ᱱᱮᱛᱟᱨ ᱧᱮᱞ ᱵᱮᱱ ᱮᱸ ᱩᱱᱟᱹᱜ ᱜᱚᱸᱜᱷᱟ ᱠᱟᱴᱠᱚᱢ ᱠᱚᱦᱚᱸ ᱦᱟᱹᱠᱩ ᱠᱚᱦᱚᱸ ᱵᱟᱠᱚ ᱧᱟᱢᱚᱜ ᱠᱟᱱᱟ ᱥᱮ ᱵᱟᱝ ᱾
ᱵᱟᱝ ᱵᱟᱝ ᱱᱮᱛᱟᱨ ᱫᱚ ᱮᱠᱫᱚᱢ ᱞᱟᱹᱭ ᱜᱟᱱᱚᱜᱼᱟ ᱵᱟᱹᱱᱩᱜ ᱠᱚ ᱞᱮᱠᱟ ᱜᱮ ᱾
ᱦᱩᱸ ᱦᱩᱸ ᱾
ᱵᱟᱠᱷᱟᱱ ᱯᱟᱹᱦᱤᱞ ᱫᱚᱠᱚ ᱞᱮᱭᱟ ᱦᱳᱭ ᱛᱚ ᱟᱞᱮ ᱵᱤᱫᱟᱹᱞ ᱥᱮ ᱫᱚ ᱵᱟᱝ ᱧᱟᱢᱚᱜᱚᱜ ᱠᱟᱱᱟ ᱟᱵᱚ ᱵᱤᱫᱟᱹᱞ ᱛᱮ ᱫᱚ ᱾ ᱠᱤᱱᱛᱩ ᱦᱚᱜ ᱚᱭ ᱦᱟᱯᱲᱟᱢ ᱠᱚᱠᱚ ᱞᱮᱭ ᱜᱮᱭᱟ ᱛᱚ ᱠᱷᱮᱛ ᱧᱮᱞ ᱠᱚ ᱪᱟᱞᱟᱣ ᱞᱮᱱᱠᱷᱟᱱ ᱜᱮ ᱦᱟᱠᱩ ᱠᱚ ᱟᱹᱜᱩ ᱠᱚᱣᱟ ᱾
ᱦᱩᱸ ᱦᱩᱸ ᱵᱟᱝ ᱠᱟᱹᱴᱤᱡ ᱡᱚᱠᱷᱚᱱ ᱞᱤᱧ ᱛᱟᱦᱮᱸ ᱠᱟᱱᱟ ᱩᱱ ᱫᱚᱠᱚ ᱧᱟᱢ ᱵᱟᱲᱟᱜ ᱠᱟᱱ ᱛᱟᱦᱮᱸᱜ, ᱠᱤᱱᱛᱩ ᱦᱚᱜᱼᱚᱭ ᱟᱫᱚ ᱱᱮᱛᱟᱨ ᱫᱚ ᱫᱤᱱ ᱫᱤᱱ ᱛᱮ ᱚᱱᱟ ᱡᱤᱱᱤᱥᱴᱟᱜ ᱫᱚ ᱵᱟᱲᱛᱤᱭ ᱱᱟᱥᱮ ᱥᱟᱨ ᱵᱮᱵᱚᱦᱟᱨ, ᱟᱫᱚ ᱡᱚᱛᱚ ᱠᱚ ᱜᱚᱡ ᱪᱟᱵᱟᱜ ᱠᱟᱱᱟ ᱟᱫᱚ ᱚᱱᱟ ᱦᱚᱸᱠᱚ ᱡᱟᱦᱟᱸ ᱫᱚ ᱞᱩᱯᱛᱚ ᱪᱟᱵᱟᱜ ᱠᱟᱱᱟ ᱠᱚ ᱦᱟᱠᱩ ᱦᱚᱸ
ᱦᱩᱸᱦᱩᱸ
ᱦᱩᱸ ᱟᱹᱵᱤᱱ ᱨᱚᱦᱚᱭ ᱠᱚᱫᱚ ᱵᱤᱱ ᱫᱟᱲᱮᱭᱟᱜ ᱜᱮᱭᱟ ᱥᱮ ᱵᱟᱝ?
ᱵᱟᱝ ᱵᱟᱝ ᱵᱟᱹᱞᱤᱧ ᱫᱟᱲᱮᱭᱟᱜᱼᱟ ᱥᱮᱤᱨᱚᱠᱚᱢ ᱫᱚ ᱟᱫᱚ ᱦᱚᱲ ᱛᱟᱭᱚᱢ ᱨᱮ ᱦᱚᱸ ᱠᱤᱪᱷᱩ ᱫᱚ
ᱟᱪᱪᱷᱟ ᱟᱪᱪᱷᱟ ᱵᱷᱟᱜᱮ ᱜᱮ
ᱟᱨ ᱟᱫᱚ ᱱᱮᱛᱟᱨ ᱫᱚ ᱪᱮᱫᱠᱟ ᱠᱚ ᱞᱟᱹᱭ ᱫᱟ ᱢᱟᱱᱮ ᱫᱤᱠᱩ ᱛᱮᱦᱚᱸ ᱠᱚ ᱞᱟᱹᱭ ᱠᱟᱫᱟ ᱥᱮ ᱢᱟᱹᱱᱢᱤ ᱫᱚᱢᱚᱱ ᱤᱭᱟᱹ ᱪᱟᱞᱟᱜᱼᱟ ᱢᱟᱱᱮ ᱡᱟᱦᱟᱸ ᱜᱮᱵᱚᱱ ᱞᱟᱹᱭᱟ ᱡᱮ ᱱᱚᱣᱟ ᱵᱚᱱ ᱥᱮᱬᱟᱭᱟ ᱚᱱᱟ ᱜᱮᱵᱚᱱ ᱥᱮᱬᱟ ᱪᱟᱞᱟᱜ ᱥᱮᱬᱟ ᱤᱫᱤ ᱫᱟᱲᱮᱭᱟ ᱵᱚᱱ ᱵᱟᱵᱚᱱ ᱫᱟᱲᱮᱭᱟᱜᱼᱟ ᱚᱠᱟᱴᱟᱜ ᱦᱚᱸ ᱚᱱᱠᱟ ᱠᱟᱛᱷᱟ ᱛᱚᱨ ᱵᱟᱹᱱᱩᱜᱼᱟ ᱾ ᱛᱟᱦᱚᱞᱮ ᱱᱚᱣᱟ ᱠᱚ ᱯᱟᱹᱦᱤᱞ ᱫᱚ ᱵᱟᱝ ᱠᱚᱨᱟᱣ ᱦᱮᱸ ᱚᱱᱟ ᱯᱟᱦᱤᱞ ᱵᱟᱝ ᱠᱚᱟᱣ ᱦᱩᱭᱼᱼ ᱠᱟᱱ ᱨᱮᱦᱚᱸ ᱱᱤᱛᱚᱜ ᱫᱚ ᱠᱚᱨᱟᱣ ᱦᱩᱭᱩᱜ ᱠᱟᱱᱟ ᱤᱪᱪᱷᱟᱹ ᱠᱷᱚᱱᱟᱜ ᱦᱚᱸ ᱵᱚᱲᱚ ᱠᱟᱛᱷᱟ ᱦᱩᱭᱩᱜ ᱠᱟᱱᱟᱼᱼ ᱡᱩᱫᱤ ᱱᱤᱡᱮ ᱪᱮᱛᱟᱱ ᱨᱮᱜᱮ ᱡᱷᱚᱛᱚ ᱠᱤᱪᱷᱩ ᱦᱤᱡᱩᱜᱼᱟ ᱮᱸᱰᱮ ᱠᱷᱟᱱ ᱫᱚ ᱩᱱ ᱫᱚ ᱠᱚᱨᱟᱣ ᱦᱚᱸ ᱦᱩᱭᱩᱜ ᱜᱮᱭᱟ᱾ ᱚᱲᱟᱜ ᱨᱮᱭᱟᱜ ᱠᱤ ᱟᱨᱮᱢ ᱵᱟᱜᱤᱭᱟᱜᱼᱟ ᱠᱤᱼᱼ ᱦᱮᱸ ᱛᱟᱦᱚᱞᱮ ᱚᱲᱟᱜ ᱨᱮᱭᱟᱜ ᱛᱚ ᱵᱟᱵᱚᱱ ᱞᱟᱹᱭᱟ ᱡᱮ ᱦᱟᱯᱮ ᱠᱚᱭᱚᱜ ᱜᱚᱜ ᱠᱟᱜ ᱠᱤᱱᱼᱼ
ᱦᱩᱸ ᱦᱩᱸ ᱦᱩᱸ ᱛᱟᱨᱯᱚᱨ ᱠᱟᱹᱢᱤ ᱠᱚ ᱥᱮᱬᱟ ᱠᱟᱜ ᱦᱚᱸ ᱫᱚᱨᱠᱟᱨᱼᱼ ᱟᱨ ᱠᱟᱱᱟ ᱢᱟᱱᱮ ᱦᱚᱭᱛᱚ ᱞᱟᱭᱤᱯ ᱨᱮ ᱟᱹᱰᱤ ᱨᱚᱠᱚᱢ ᱯᱚᱨᱤᱥᱛᱷᱤᱛᱤ ᱦᱮᱡ ᱫᱟᱲᱮᱭᱟᱜᱼᱟ ᱾ ᱯᱟᱞᱮᱱ ᱚᱱᱟ ᱯᱚᱨᱤᱥᱛᱷᱤ ᱨᱮᱜᱮᱢ ᱛᱟᱦᱮᱱᱟ ᱡᱮ ᱚᱱᱟ ᱠᱚ ᱠᱟᱹᱢᱤ ᱦᱚᱭᱛᱚ ᱢᱟᱴᱜᱷᱟᱨ ᱨᱮᱱᱟᱜ ᱠᱟᱹᱢᱤ ᱦᱚᱸ ᱠᱚᱨᱟᱣ ᱦᱩᱭᱩᱜᱼᱟ᱾ ᱟᱪᱪᱷᱟ ᱛᱟᱦᱞᱮ ᱠᱷᱟᱱ ᱫᱚ ᱩᱱᱟᱹᱜ ᱦᱟᱜ ᱮᱸᱴᱠᱮᱴᱚᱬᱮ ᱫᱚ ᱵᱟᱝ ᱦᱩᱭᱩᱜᱼᱟ᱾
ᱦᱮᱸ ᱟᱨᱼᱼ ᱟᱨ ᱱᱤᱛᱚᱜ ᱧᱮᱞᱚᱜᱚᱜ ᱠᱟᱱ ᱜᱮᱭᱟ ᱡᱟᱦᱟᱸᱭ ᱠᱚ ᱦᱚᱸᱼᱚᱭ ᱠᱚ ᱠᱟᱹᱢᱤᱭᱟ ᱩᱱᱠᱩ ᱦᱚᱸᱠᱚᱼᱼ ᱠᱟᱹᱢᱤᱭᱮᱫ ᱜᱮᱭᱟ ᱡᱚᱠᱷᱚᱱ ᱥᱚᱢᱚᱭ ᱠᱚ ᱧᱟᱢ ᱮᱫᱟ ᱢᱟᱴᱷᱮ ᱜᱷᱟᱴᱮ ᱠᱚ ᱟᱬᱜᱚᱱ ᱠᱟᱱ ᱜᱮᱭᱟ ᱾
ᱦᱩᱸ
ᱛᱟᱦᱞᱮ ᱟᱫᱚ ᱱᱤᱝᱠᱟᱹᱱ ᱦᱚᱲ ᱫᱚ ᱪᱮᱫᱟᱜ ᱵᱟᱢ ᱠᱚᱨᱟᱣᱟ᱾
ᱦᱮᱸ ᱵᱟᱠᱷᱟᱱ ᱫᱚ ᱠᱚᱟᱣ ᱯᱟᱲᱦᱟᱜ ᱦᱚᱸ ᱫᱚᱨᱠᱟᱨ ᱠᱟᱱᱟ ᱟᱨ ᱱᱚᱣᱟᱼᱼ ᱪᱟᱥ ᱠᱟᱹᱢᱤ ᱦᱚᱸ ᱥᱮᱬᱟ ᱫᱚᱨᱠᱟᱨ ᱠᱟᱱᱟ ᱦᱮᱸ ᱥᱮ ᱵᱟᱝ?
ᱡᱷᱚᱛᱚ ᱠᱤᱪᱷᱩ ᱨᱮᱭᱟᱜ ᱜᱮ ᱵᱟᱲᱟᱭ ᱛᱟᱦᱮᱸ ᱠᱟᱱ ᱫᱚᱨᱠᱟᱨ ᱜᱮᱭᱟ ᱡᱟᱦᱟᱭ ᱤᱱᱟᱹ ᱫᱚ ᱡᱟᱦᱟᱱᱟᱜ ᱢᱤᱫᱴᱟᱝ ᱮᱲᱮ ᱠᱟᱛᱷᱟ ᱦᱚᱸᱭ ᱞᱟᱹᱭᱟᱢ ᱨᱮᱦᱚᱢ ᱥᱟᱵ ᱜᱚᱜ ᱠᱟᱭ ᱡᱮ ᱚ ᱮᱲᱮᱼᱼ
ᱦᱮᱸ ᱦᱩᱸ ᱦᱩᱸ᱾ ᱟᱨ ᱛᱟᱦᱞᱮ ᱟᱯᱮ ᱥᱮᱫ ᱫᱚ ᱢᱟᱱᱮ ᱱᱟᱹᱭ ᱠᱚ ᱢᱮᱱᱟᱜᱼᱟ ᱥᱮᱼᱼ ᱪᱮᱫ ᱞᱮᱠᱟ ᱜᱟᱰᱟ ᱨᱮᱱᱟᱜ ᱫᱟᱜ ᱠᱚᱛᱮᱯᱮ ᱪᱟᱥ ᱵᱟᱲᱟᱭ ᱜᱮᱭᱟ᱾ ᱢᱟᱱᱮ ᱫᱟᱜ ᱨᱮᱱᱟᱜ ᱚᱵᱚᱥᱛᱟ ᱫᱚ ᱪᱮᱫᱞᱮᱠᱟ ᱧᱩ ᱫᱟᱜ ᱠᱷᱚᱛᱼᱼ
ᱟᱞᱮ ᱫᱚ ᱦᱩᱸ ᱟᱫᱚ ᱚᱱᱟ ᱠᱚ ᱞᱟᱹᱭ ᱮᱫ ᱫᱚ ᱜᱟᱹᱰᱭᱟᱹ ᱦᱚᱸ ᱢᱮᱱᱟᱜᱼᱟᱼᱼ ᱱᱮᱛᱟᱨ ᱫᱚ ᱜᱟᱹᱰᱭᱟᱹ ᱫᱚ ᱚᱠᱟ ᱨᱮᱦᱚᱸ ᱵᱟᱞᱮ ᱪᱟᱞᱟᱜ ᱠᱟᱱᱟ ᱱᱮᱛᱟᱨ ᱫᱚ ᱱᱚᱜᱼᱚᱭ ᱡᱷᱚᱛᱚ ᱟᱛᱳᱛᱳ ᱛᱮᱼᱼ ᱴᱟᱝᱠᱤ ᱦᱩᱭ ᱠᱟᱱᱟ ᱯᱩᱱ ᱵᱟᱹᱭᱥᱟᱹᱣ ᱛᱟᱦᱮ ᱡᱮ ᱡᱟᱨ ᱡᱚᱛᱚ ᱦᱚᱲ ᱚᱲᱟᱜ ᱨᱮᱜᱮ ᱫᱟᱜ ᱠᱚᱠᱚ ᱠᱚᱞ ᱠᱚᱠᱚ ᱵᱟᱭᱼᱼ ᱩᱱᱤᱭᱟ ᱚᱱᱟ ᱨᱮᱜᱮ ᱛᱚᱯᱳ ᱠᱟᱹᱢᱤ ᱠᱚᱫᱚ ᱦᱩᱭᱩᱜ ᱠᱟᱱᱟ ᱟᱨᱼᱼ ᱦᱮᱸ ᱦᱮᱸ ᱮᱠᱫᱚᱢ ᱟᱨ ᱛᱟᱦᱮ ᱦᱚᱜᱼᱚᱭᱼᱼ ᱪᱟᱥ ᱨᱮᱭᱟᱜ ᱫᱚ ᱠᱮᱱᱮᱞ ᱢᱮᱱᱟᱜᱼᱟ ᱮᱢᱱᱤ ᱥᱮᱨᱢᱟ ᱡᱟᱹᱲᱤ ᱛᱚ ᱢᱮᱱᱟᱜ ᱜᱮᱭᱟ ᱛᱟᱨᱩᱯᱚᱨ ᱟᱨᱚᱼᱼ ᱠᱮᱱᱮᱞ ᱦᱚᱸ ᱢᱮᱱᱟᱜᱼᱟ ᱛᱟᱦᱚᱞᱮ ᱚᱥᱩᱵᱤᱫᱟ ᱫᱚ ᱵᱟᱝ ᱦᱩᱭᱩᱜ ᱠᱟᱱᱟ᱾
ᱵᱷᱟᱜᱮ ᱜᱮ ᱛᱟᱦᱞᱮ ᱚᱱᱟ ᱠᱮᱱᱮᱞ ᱫᱟᱜᱼᱼ ᱯᱮ ᱧᱟᱢᱟ ᱵᱷᱟᱜᱮ ᱜᱮ ᱟᱯᱮ ᱫᱚ ᱥᱩᱵᱤᱫᱟ ᱦᱮᱸ ᱥᱮ ᱵᱟᱝ ᱪᱟᱥ ᱨᱮᱱᱟᱜ ᱚᱱᱠᱟ ᱮᱴᱠᱮᱴᱚᱬᱮ ᱫᱚ ᱵᱟᱹᱱᱩᱜᱼᱟ ᱛᱚᱞᱮᱼᱼ
ᱦᱮᱸ ᱟᱯᱮ ᱥᱮᱫ ᱫᱚ ᱛᱟᱦᱚᱞᱮ?
ᱟᱞᱮ ᱥᱮᱫ ᱫᱚ ᱮᱸᱜ ᱼᱮ ᱸ ᱥᱮᱨᱢᱟ ᱡᱟᱹᱲᱤ ᱵᱷᱚᱨᱥᱟ ᱜᱮ ᱦᱩᱲᱩ ᱪᱟᱥ ᱫᱚ᱾ ᱟᱫᱚ ᱵᱟᱠᱷᱟᱱ ᱮᱴᱟᱜ ᱚᱱᱠᱟ ᱤᱭᱟᱹ ᱫᱚ ᱵᱟᱹᱱᱩᱜᱼᱟ᱾
ᱝ
ᱚᱸ
ᱦᱮᱸ ᱛᱟᱦᱚᱞᱮ ᱟᱫᱚ ᱥᱮᱨᱢᱟ ᱵᱟᱭ ᱡᱟᱹᱲᱤ ᱞᱮᱠᱷᱟᱱ ᱫᱚ ᱠᱟᱴᱤᱡ ᱫᱚ ᱮᱴᱠᱮᱴᱚᱬᱮ ᱜᱮᱭᱟᱼᱼ
ᱦᱚᱸ
ᱟᱪᱪᱷᱟ᱾
ᱟᱨ ᱛᱟᱦᱚᱞᱮ ᱟᱯᱮ ᱥᱮᱫ ᱪᱮᱫ ᱠᱚ ᱞᱟᱹᱭᱟ ᱦᱩᱲᱩ ᱵᱮᱜᱚᱨ ᱟᱨ ᱪᱮᱫ ᱠᱚᱯᱮ ᱪᱟᱥ ᱜᱮᱭᱟ᱾
ᱥᱚᱵᱽᱡᱤ ᱠᱚᱦᱚᱸ ᱠᱚ ᱪᱟᱥ ᱜᱮᱭᱟ ᱡᱮ ᱡᱮᱢᱚᱱ ᱫᱚ ᱟᱫᱚ ᱦᱳᱲᱳ ᱜᱮ ᱵᱮᱥᱤᱼᱼ ᱵᱮᱥᱤᱨ ᱵᱷᱟᱜᱽ ᱥᱚᱵᱡᱤ ᱠᱚ ᱳᱭᱼᱼ ᱚᱲᱟᱜ ᱡᱚᱢ ᱞᱟᱹᱜᱤᱫ ᱠᱟᱴᱤᱡ ᱵᱟᱡᱟᱨ ᱨᱮ ᱟᱠᱷᱨᱤᱧ ᱞᱟᱹᱜᱤᱫ ᱤᱱᱠᱟᱹ ᱠᱚ ᱪᱟᱥᱟ᱾
ᱟᱪᱪᱷᱟ ᱟᱪᱪᱷᱟ ᱚᱱᱟᱜᱮ ᱟᱞᱩ ᱠᱚᱠᱚ ᱪᱟᱥ ᱜᱮᱭᱟ ᱟᱞᱩ ᱡᱚᱠᱷᱚᱱ ᱪᱟᱥ ᱢᱟᱱᱮ ᱚᱱᱟ ᱨᱮᱱᱟᱜ ᱥᱤᱡᱤᱱ ᱡᱚᱠᱷᱚᱱ ᱦᱤᱡᱩᱜ ᱜᱮ᱾
ᱠᱚ ᱪᱟᱥᱟ ᱥᱚᱵᱽᱡᱤ ᱠᱚᱦᱚ ᱠᱚ ᱪᱟᱥᱟ᱾ ᱟᱨ ᱦᱳᱲᱳ ᱦᱚᱸᱠᱚ ᱨᱚᱦᱚᱭ ᱜᱮᱭᱟ᱾ ᱟᱫᱚ ᱫᱷᱚᱨᱚᱱ ᱨᱮᱭᱟᱜ ᱫᱚ ᱫᱷᱚᱨᱚᱱ ᱨᱮᱭᱟᱜ ᱫᱚ ᱦᱳᱲᱳ ᱡᱮᱦᱮᱛᱩ ᱫᱚᱢᱮ ᱫᱚ ᱵᱟᱝ ᱦᱩᱭᱩᱜ-ᱟ, ᱤᱱᱟᱹ ᱦᱚᱛᱮᱡ ᱛᱮ ᱱᱚ ᱥᱚᱵᱽᱡᱤ ᱪᱟᱥ ᱫᱚ ᱦᱩᱭᱩᱜ ᱜᱮᱭᱟ᱾
ᱟᱪᱪᱷᱟ ᱵᱷᱟᱜᱮ ᱜᱮ᱾ ᱟᱯᱮ ᱚᱲᱟᱜ ᱠᱚᱨᱮᱱ ᱫᱚ ᱥᱚᱵᱽᱡᱤ ᱠᱚ ᱵᱟᱯᱮ ᱪᱟᱥ ᱵᱟᱲᱟᱭ ᱜᱮᱭᱟ?
ᱦᱮᱸ ᱪᱟᱥ ᱜᱮᱭᱟᱞᱮ ᱚᱲᱟᱜ ᱡᱚᱢ ᱞᱟᱹᱜᱤᱫ᱾
ᱟᱪᱪᱷᱟ ᱦᱚᱸ ᱚᱱᱟ ᱪᱟᱥ ᱛᱟᱦᱮᱸ ᱞᱮᱱᱠᱷᱟᱱ ᱢᱟᱱᱮ ᱡᱮ ᱚᱲᱟᱜ ᱟᱞᱮ ᱥᱮᱫ ᱦᱚᱸ ᱪᱟᱥ ᱜᱮᱭᱟ ᱠᱚ ᱡᱚᱛᱚ ᱠᱷᱚᱱᱟᱜ ᱜᱮ ᱟᱞᱮᱥᱮᱫ ᱡᱚᱱᱰᱽᱨᱟ ᱪᱟᱥᱟ ᱡᱮᱢᱚᱱ ᱛᱚᱨᱢᱩᱡᱽ ᱟᱨ ᱱᱟᱛᱮ ᱦᱟᱸᱜ ᱥᱤᱡᱤᱱ ᱚᱱᱩᱡᱟᱭᱤ ᱡᱮᱢᱚᱱ ᱟᱞᱩ, ᱠᱚᱯᱤ
ᱦᱩᱸ ᱦᱩᱸ
ᱦᱩᱸ ᱱᱤᱛᱚᱜ ᱫᱚ ᱦᱟᱜ ᱵᱮᱸᱜᱟᱲ ᱠᱚ ᱪᱟᱥ ᱠᱟᱜ-ᱟ᱾
ᱦᱚᱸ
ᱵᱚᱨᱥᱟ ᱨᱮᱱᱟᱜ ᱵᱮᱸᱜᱟᱲ᱾ ᱦᱮᱸ
ᱦᱩᱸ ᱛᱟᱦᱚᱞᱮ ᱟᱯᱮ ᱥᱮᱫ ᱫᱚ ᱱᱚᱝᱠᱟ ᱦᱮᱸ
ᱞᱮᱹᱭ ᱵᱤᱱ᱾
ᱪᱮᱵᱤᱱ ᱞᱟᱹᱭ ᱦᱚ ᱞᱟᱹᱭ ᱠᱤᱫᱤᱧ ᱛᱟᱦᱚᱞᱮ ᱟᱯᱮ ᱥᱮᱫ ᱫᱚ ᱱᱚᱝᱠᱟ ᱜᱟᱰᱟ ᱠᱚ ᱵᱤᱨ ᱦᱮᱸ
ᱪᱮᱫ ᱜᱟᱰᱟ ᱪᱮᱫ ᱵᱮᱱ ᱞᱟᱹᱭ ᱮᱫᱟ?
ᱟᱸᱡᱚᱢ ᱧᱟᱢ ᱫᱟ ᱵᱤᱱ ᱦᱚᱸ ᱞᱟᱹᱭ ᱫᱤᱧ ᱟᱯᱮᱥᱮᱫ ᱟᱯᱮ ᱥᱮᱫ ᱫᱚ ᱛᱟᱦᱚᱞᱮ ᱵᱤᱨ ᱫᱤᱥᱚᱢ ᱠᱟᱱᱟ ᱟᱨ ᱛᱟᱦᱚᱞᱮ ᱱᱚᱛᱮ ᱜᱟᱰᱟ ᱠᱚ ᱱᱟᱹᱭ ᱠᱚᱫᱚ ᱢᱮᱱᱟᱜ-ᱟ ᱥᱮ ᱵᱟᱱᱩᱜ-ᱟ᱾
ᱵᱟ ᱵᱟ ᱱᱟᱹᱭ ᱠᱚᱫᱚ ᱵᱟᱱᱩᱜ-ᱟ ᱛᱚᱵᱮ ᱜᱟᱰᱟ ᱫᱚ ᱢᱮᱱᱟᱜ ᱠᱟᱜ ᱛᱟᱞᱮᱭᱟ᱾ ᱟᱞᱮ ᱥᱮᱫ ᱚᱱᱠᱟ ᱜᱮ ᱠᱮᱱᱮᱞ ᱨᱮᱱᱟᱜ ᱫᱟᱜ ᱚᱝ- ᱠᱟ ᱦᱚᱸ ᱚᱱᱟ ᱠᱚᱫᱚ ᱵᱮᱵᱚᱥᱛᱷᱟ ᱫᱚ ᱵᱟᱱᱩᱜ-ᱟ ᱡᱟ ᱦᱩᱭᱱᱟ ᱚᱱᱮ ᱜᱟᱰᱟ ᱫᱟᱜ ᱛᱮᱜᱮ᱾ ᱡᱟᱦᱟᱸ ᱥᱚᱵᱽᱡᱤ ᱪᱟᱥ ᱠᱚᱫᱚ ᱟᱨᱠᱤ, ᱦᱩᱸ
ᱛᱟᱦᱚᱞᱮ ᱜᱟᱰᱟ ᱠᱷᱚᱱ ᱫᱚ ᱚᱱᱟ ᱢᱮᱥᱤᱱ ᱮᱢ ᱠᱟᱛᱮᱜ ᱯᱮ ᱟᱜᱩᱭᱟ ᱫᱟᱜ᱾
ᱦᱩᱸ ᱦᱩᱸ ᱢᱮᱥᱤᱱ ᱮᱢ ᱠᱟᱛᱮᱫ᱾ ᱟᱨ ᱵᱟᱠᱷᱟᱱ ᱚᱱᱠᱟ ᱦᱟᱸᱜ ᱢᱤᱫᱴᱟᱝ ᱰᱮᱢ ᱧᱚᱜ ᱞᱮᱠᱟ ᱜᱮ ᱢᱮᱱᱟᱜ ᱛᱟᱞᱮᱭᱟ ᱰᱮᱢ ᱫᱚ ᱵᱟᱝ ᱞᱟᱹᱭᱟ ᱟᱨᱠᱤ ᱚᱱᱠᱟ ᱛᱚᱞ ᱠᱚᱨᱟ ᱢᱮᱱᱟᱜ-ᱟ᱾ ᱛᱮ ᱱᱟᱞᱟ ᱛᱮ ᱟᱨᱠᱤ ᱫᱟᱜ ᱠᱚ ᱟᱹᱰᱤ ᱦᱚᱲ ᱠᱚ ᱟᱜᱩᱭ ᱜᱮᱭᱟ ᱱᱟᱞᱟ ᱛᱮᱜᱮ ᱡᱮᱠᱷᱚᱱ ᱡᱟᱦᱟᱸᱭ ᱥᱚᱵᱽᱡᱤ ᱠᱚ ᱪᱟᱥᱟ᱾ ᱦᱩᱸ
ᱳ
ᱛᱟᱦᱚᱞᱮ ᱦᱚᱜ-ᱚᱭ ᱡᱮ ᱥᱚᱵᱽᱡᱤ ᱠᱚᱯᱮ ᱪᱟᱥᱟ ᱱᱚᱣᱟ ᱠᱚᱨᱮᱜ ᱫᱚ ᱛᱟᱦᱚᱞᱮ ᱛᱚ ᱵᱮᱥᱤᱨ ᱵᱷᱟᱜ ᱜᱮ ᱱᱚᱜ-ᱚᱭ ᱡᱟᱦᱟᱸ ᱨᱟᱥᱟᱭᱚᱱᱤᱠ ᱥᱟᱨ ᱵᱚᱱ ᱞᱮᱭ ᱫᱟ ᱚᱱᱟ ᱠᱚᱜᱮ ᱮᱢ ᱦᱩᱭᱩᱜ ᱠᱟᱱᱟ ᱛᱚ ᱱᱤ- ᱛᱟᱨ ᱫᱚ ᱛᱟᱦᱚᱞᱮ ᱱᱚᱣᱟ ᱠᱚ